ᱦᱮᱸ ᱡᱚᱦᱟᱨ ᱜᱮ ᱜᱚᱝᱠᱮ ᱦᱮᱸ ᱡᱚᱦᱟᱨ ᱜᱮ
ᱦᱮᱸ ᱡᱚᱦᱟᱨ ᱜᱮ ᱜᱚᱝᱠᱮ᱾ ᱦᱮᱸ ᱦᱮᱞᱳ-ᱦᱮᱞᱳᱣ ᱟᱸᱡᱚᱢᱚᱜ ᱠᱟᱱᱟ?
ᱟ ᱟᱡᱚᱢᱚᱜ ᱠᱟᱱᱟ᱾
ᱮᱸ ᱡᱚᱦᱟ, ᱦᱮᱸ ᱜᱚᱝᱠᱮ ᱪᱮᱜ ᱠᱚᱵᱤᱱ ᱪᱤᱠᱟᱭ ᱮᱼᱟ?
ᱚᱸᱭ ᱫᱩᱲᱩᱵ ᱵᱟᱲᱟ ᱦᱩᱭ ᱠᱟᱱᱟ ᱫᱚᱢᱮ ᱡᱟᱜ ᱫᱟᱜ ᱡᱟᱹᱯᱩᱫ ᱪᱟᱹᱞᱩᱣ ᱠᱟᱱᱟ ᱛᱚ ᱚᱱᱟᱫᱚ ᱫᱩᱲᱩᱵ ᱵᱟᱲᱟ ᱟᱠᱟᱱᱟ ᱞᱤᱧ, ᱟᱹᱵᱤᱱ ᱜᱮ ᱪᱮᱜ ᱠᱚᱵᱮᱱ ᱪᱤᱠᱟᱹᱭ ᱫᱟ?
ᱦᱮᱸ ᱟᱞᱤᱧ ᱦᱚᱸ ᱱᱚᱜᱼᱚᱭ ᱫᱩᱨᱩᱵ ᱵᱟᱲᱟ ᱜᱮ ᱦᱩᱭ ᱠᱟᱱᱟ ᱫᱟᱜ ᱠᱚ ᱫᱚᱢᱮ ᱜᱮ ᱫᱟᱜ ᱫᱟᱭ, ᱢᱟᱱᱮ ᱥᱮᱛᱟᱜ ᱠᱷᱚᱱ ᱜᱮ ᱫᱚᱢᱮ ᱫᱟᱜ ᱫᱟᱭ ᱚᱠᱟ ᱴᱟᱜ ᱠᱷᱟᱹᱛᱤᱨ᱾ ᱛᱟᱦᱚᱞᱮ ᱜᱚᱝᱠᱮ ᱟᱵᱤᱱ ᱫᱚ ᱢᱟᱱᱮ ᱡᱚᱢ ᱵᱟᱲᱟ ᱠᱚ ᱦᱩᱭ ᱠᱟᱱᱟ ᱥᱮ ᱟᱹᱣᱨᱤ?
ᱦᱮᱸ ᱡᱚᱢ ᱵᱟᱲᱟ ᱠᱚᱫᱚᱞᱤᱧ ᱡᱚᱢ ᱵᱟᱲᱟ ᱠᱮᱫᱟ ᱠᱤᱪᱷᱩ ᱠᱷᱚᱱ ᱞᱟᱦᱟ ᱜᱮ ᱟᱨᱠᱤ, ᱟᱹᱵᱤᱱ ᱜᱮ ᱡᱚᱢ ᱵᱟᱲᱟᱣ ᱠᱟᱫᱟ ᱵᱤᱱ ᱥᱮ ᱵᱟᱝ?
ᱦᱮᱸ᱾ ᱮᱸ ᱡᱚᱢ ᱠᱚᱫᱚᱞᱤᱧ ᱡᱚᱢ ᱠᱮᱫᱟ, ᱡᱚᱢ ᱵᱟᱲᱟ ᱠᱟᱛᱮ ᱜᱮ ᱱᱚᱜᱼᱚᱭ ᱢᱤᱜ ᱜᱷᱟᱹᱲᱤ ᱫᱩᱲᱩᱵ ᱦᱩᱭ ᱠᱟᱱᱟ, ᱫᱟᱜ ᱡᱟᱹᱲᱤ ᱠᱷᱟᱹᱛᱤᱨ ᱛᱚ ᱚᱠᱟᱥᱮ ᱩᱰᱩᱝ ᱵᱟᱝ ᱦᱩᱭᱩᱜ ᱠᱟᱱᱟ᱾
ᱩᱸ᱾
ᱟ ᱜᱚᱝᱠᱮ ᱛᱟᱦᱚᱞᱮ ᱚᱸᱼᱚᱭ ᱛᱚ ᱵᱚᱨᱥᱟ ᱯᱟᱲᱟᱣ ᱱᱟ ᱫᱟᱜ
ᱦᱮᱸ ᱞᱟᱹᱭ ᱵᱤᱱ, ᱮᱸ᱾ ᱞᱟᱹᱭ ᱫᱟᱞᱤᱧ ᱛᱟᱦᱞᱮ ᱟᱯᱮ ᱥᱮ ᱪᱟᱥᱼᱵᱟᱥ ᱠᱚᱫᱚ ᱛᱤᱱᱟᱹᱜ ᱜᱟᱱ ᱯᱮ ᱞᱟᱦᱟᱣ ᱠᱟᱫᱟ ᱥᱮ ᱵᱟᱝ?
ᱦᱮᱸ ᱱᱚᱼᱚᱭ ᱠᱚ ᱫᱟᱜ ᱡᱟᱹᱲᱤ ᱠᱚ ᱞᱟᱜᱟᱣ ᱠᱟᱱᱟ ᱟ ᱛᱟᱦᱚᱞᱮ ᱪᱟᱥᱼᱵᱟᱥ ᱵᱚᱞᱛᱮ ᱫᱚ ᱱᱮᱛᱟᱨ ᱫᱚ ᱤᱭᱟᱹ ᱢᱟᱱᱮ ᱞᱚᱥᱚᱜ ᱵᱟᱲᱟ ᱠᱚ ᱦᱩᱭᱩᱜ ᱠᱟᱱᱟ, ᱨᱚᱦᱚᱭ ᱠᱚ ᱦᱩᱭᱩᱜ ᱠᱟᱱᱟ᱾ ᱦᱳᱭ ᱥᱮ, ᱟᱨ ᱢᱟᱱᱮ ᱡᱚᱛᱚ ᱜᱮ ᱪᱟᱞᱟᱜ ᱠᱟᱱᱟ ᱠᱤ ᱢᱟᱱᱮ ᱩᱸ ᱪᱷᱟᱴᱟᱣ ᱦᱚᱸ ᱦᱩᱭᱩᱜ ᱠᱟᱱᱟ ᱞᱚᱥᱚᱜ ᱦᱚᱭᱩᱜ ᱠᱟᱱᱟ ᱨᱚᱦᱚᱭ ᱦᱚᱸ ᱦᱚᱭᱳᱜ ᱠᱟᱱᱟ ᱢᱟᱱᱮ ᱡᱷᱚᱛᱚ ᱚᱝᱠᱟ ᱠᱟᱹᱢᱤ ᱠᱚ᱾ ᱡᱟᱦᱟᱸ ᱥᱮᱜ ᱡᱮᱢᱚᱱ ᱟᱨᱠᱤ, ᱦᱳᱭ ᱥᱮ᱾ ᱟᱨ ᱛᱟᱦᱞᱮ ᱜᱚᱝᱠᱮ ᱟᱯ ᱠᱚᱫᱚ?
ᱦᱮᱸ ᱟᱞᱮ ᱥᱮᱡ ᱨᱮᱦᱚᱸ ᱦᱚᱼᱚᱭ ᱟᱨᱟᱢᱵᱚ ᱟᱨᱠᱤ ᱦᱳᱭᱳᱜ ᱠᱟᱱᱟ᱾ ᱚᱱᱠᱟ ᱫᱟᱜ ᱡᱟᱹᱲᱤ ᱫᱚᱢᱮ ᱵᱟᱭ ᱫᱟᱜ ᱡᱟᱹᱲᱤᱭ ᱠᱟᱜ ᱵᱚᱱᱟ ᱛᱚ ᱟᱞᱮ ᱥᱮᱡ ᱫᱚ ᱟᱫᱚ ᱚᱱᱟ ᱛᱮ ᱟᱜ ᱫᱚᱢᱮ ᱜᱟᱱ ᱫᱚ ᱟᱹᱣᱨᱤ ᱞᱮ ᱟᱨᱚᱢᱵᱚ ᱫᱟᱲᱮᱭᱟᱜᱼᱟ ᱟᱨᱠᱤ᱾ ᱦᱚᱞᱟ ᱢᱟᱸᱫᱮᱨ ᱠᱷᱚᱱ ᱜᱮ ᱟᱨᱚᱢᱵᱚ ᱦᱳᱭ ᱠᱟᱱᱟ᱾ ᱚ ᱟᱯᱮ ᱥᱮᱡ ᱫᱚ ᱫᱚᱢᱮᱭ ᱫᱟᱜ ᱡᱟᱹᱲᱤᱭ ᱠᱟᱫᱟ᱾
ᱦᱮᱸ ᱫᱟᱜ ᱡᱟᱹᱲᱤ ᱠᱚᱛᱚ ᱫᱚᱢᱮ ᱜᱮ, ᱟᱨ ᱢᱟᱱᱮ ᱨᱚᱦᱚᱭ ᱠᱚᱦᱚᱸ ᱫᱚᱢᱮ᱾ ᱠᱚ ᱡᱳᱨ ᱠᱟᱫᱟ ᱟᱨᱠᱤ ᱦᱤᱛᱚᱜ᱾
ᱳ᱾
ᱦᱮᱸ ᱟᱨ ᱜᱚᱢᱠᱮ ᱛᱟᱦᱚᱞᱮ ᱟᱯᱮ ᱫᱚ ᱪᱮᱜ ᱢᱟᱱᱮ ᱩᱸ ᱩᱸ ᱢᱟᱱᱮ ᱥᱮᱨᱢᱟ ᱨᱮ ᱛᱤᱱ ᱵᱟᱨ ᱯᱮ ᱪᱟᱥ ᱜᱮᱭᱟ?
ᱟᱞᱮ ᱛᱚ ᱵᱩᱨᱩ ᱫᱤᱥᱚᱢ ᱦᱚᱲ ᱛᱚ ᱟᱫᱚ ᱟᱞᱮ ᱫᱚ ᱥᱮᱨᱢᱟ ᱨᱮ ᱢᱤᱜ ᱫᱷᱟᱣ ᱜᱮ ᱱᱚᱣᱟ ᱵᱚᱨᱥᱟ ᱥᱤᱡᱤᱱ ᱜᱮᱞᱮ ᱪᱟᱥᱼᱵᱟᱥ ᱜᱮᱭᱟ᱾ ᱟᱥᱟᱲ ᱵᱚᱸᱜᱟ ᱡᱟᱦᱟᱸ ᱫᱚ, ᱟᱵᱚ ᱪᱟᱥᱵᱟᱥᱟ ᱟᱨᱠᱤ᱾ ᱟᱞᱮ ᱫᱚ ᱢᱤᱜ ᱫᱷᱟᱣ ᱜᱮᱞᱮ ᱪᱟᱥᱵᱟᱥᱟ ᱟᱨᱠᱤ᱾ ᱟᱨ ᱮᱴᱟᱜ ᱥᱤ ᱮᱴᱟᱜ ᱥᱚᱢᱚᱭ ᱫᱚ ᱚᱱᱟ ᱥᱩᱫᱷᱩ ᱥᱚᱵᱽᱡᱤ ᱠᱚ ᱢᱟᱡᱷᱮ ᱢᱟᱡᱷᱮ ᱠᱤᱪᱷᱩᱜᱟᱱ ᱚᱲᱟᱜ ᱨᱮ ᱡᱚᱢ ᱞᱮᱠᱟ ᱪᱟᱥᱵᱟᱥᱮᱜ ᱜᱮ᱾ ᱟᱯᱮ ᱥᱮᱡ ᱫᱚ?
ᱟᱞᱮ ᱥᱮᱡ ᱫᱚ ᱟᱞᱮ ᱫᱚ ᱵᱤᱞᱟᱹᱛ ᱫᱤᱥᱚᱢ ᱛᱚ, ᱛᱟᱦᱞᱮ ᱟᱞᱮ ᱥᱮ ᱫᱚ ᱯᱮ ᱵᱮᱲᱟ ᱜᱮᱞᱮ ᱪᱟᱥ ᱜᱮᱭᱟ᱾
ᱚ᱾
ᱩᱸ ᱱᱚᱼᱚᱭ ᱡᱮᱢᱚᱱ ᱱᱚᱼᱚᱭ ᱵᱚᱨᱥᱟ ᱨᱮ ᱫᱚ ᱦᱳᱲᱳ ᱛᱟᱯᱚᱨ ᱱᱚᱣᱟ ᱦᱳᱲᱳ ᱠᱚ ᱪᱟᱵᱟ ᱞᱮᱱᱠᱷᱟᱱ ᱜᱮ ᱟᱫᱚ ᱛᱩᱲᱤ ᱵᱟᱠᱷᱟᱱ ᱟᱹᱞᱩ ᱦᱳᱭ ᱥᱮ, ᱩᱸ ᱛᱟ ᱯᱚ ᱱᱚᱣᱟ ᱫᱚ ᱟᱞᱩ, ᱛᱩᱲᱤ ᱪᱟ-ᱢᱟᱱᱮ ᱥᱟᱢᱴᱟᱣ ᱪᱟᱵᱟ ᱞᱮᱠᱷᱟᱱ ᱜᱮ ᱟᱫᱚ ᱩᱱ ᱫᱚ ᱟᱫᱚ ᱠᱷᱚᱪᱞᱟ ᱞᱮ ᱮᱲᱟ᱾
ᱚ
ᱢᱟᱱᱮ ᱥᱮᱨᱢᱟᱨ ᱨᱮ ᱯᱮ ᱫᱷᱟᱣᱞᱮ ᱪᱟᱥ ᱜᱮᱭᱟ ᱟᱨᱠᱤ᱾
ᱚ ᱛᱟᱦᱞᱮ ᱛᱚ ᱪᱟᱥ ᱫᱚ ᱟᱹᱰᱤ ᱜᱟᱱ ᱜᱮ ᱦᱩᱭᱩᱜ ᱜᱮᱭᱟ ᱟᱯᱮ ᱥᱮᱫ ᱫᱚ᱾
ᱦᱳᱭ ᱪᱟᱥ ᱫᱚ ᱟᱹᱰᱤ ᱜᱟᱱ ᱜᱮ ᱪᱟᱥ ᱦᱩᱭᱩᱜᱼᱟ ᱚᱱᱠᱟ ᱢᱟᱱᱮ᱾ ᱤᱭᱟᱹ ᱜᱮ ᱵᱟᱞᱮ ᱛᱟᱦᱮᱱᱟ ᱟᱨᱠᱤ ᱚᱱᱠᱟ, ᱯᱤᱨᱤᱧᱚᱜ ᱜᱮ ᱵᱟᱞᱮ ᱛᱟᱦᱮᱱᱟ ᱢᱟᱱᱮ ᱪᱟᱥ ᱫᱚ ᱞᱟᱜᱟᱣᱠᱟ ᱨᱮᱜᱮ ᱛᱟᱦᱮᱱᱟ ᱢᱟᱱᱮ᱾ ᱥᱮᱨᱢᱟ ᱨᱮ ᱯᱮ ᱵᱨᱟᱥ ᱢᱟᱱᱮ ᱯᱮ ᱫᱷᱟᱣ ᱪᱟᱥ ᱛᱚ᱾
ᱦᱩᱸ ᱚ ᱛᱟᱦᱞᱮ ᱦᱚᱼᱚᱭ ᱛᱚ ᱢᱟᱜ ᱢᱚᱬᱮ ᱠᱚ ᱯᱟᱨᱚᱢ ᱮᱱᱟ ᱫᱚᱢᱮ ᱵᱟᱝ᱾ ᱟᱵᱚ ᱥᱟᱱᱛᱟᱲᱟᱜ ᱯᱚᱨᱚᱵᱽ ᱠᱚ ᱢᱟᱨᱟᱝ ᱢᱟᱨᱟᱝ ᱯᱚᱨᱚᱵᱽ ᱠᱚ ᱵᱟᱦᱟ ᱢᱟᱜ ᱢᱚᱬᱮ ᱠᱚ ᱯᱟᱨᱚᱢᱱᱟ ᱛᱟᱦᱞᱮ ᱟᱯᱮ ᱥᱮᱫ ᱫᱚ ᱦᱩᱭ ᱵᱟᱲᱟ ᱞᱮᱱᱟ ᱥᱮ ᱵᱟᱝ᱾
ᱦᱮᱸ ᱟᱞᱮ ᱠᱚ ᱥᱮᱫ ᱫᱚ ᱦᱩᱭᱱᱟ ᱟᱞᱮᱥᱮᱫ ᱛᱚ ᱟᱫᱚ ᱢᱟᱱᱮ ᱤᱭᱟᱹ ᱡᱮᱢᱚᱱ ᱟᱞᱮᱫ᱾ ᱥᱮᱫ ᱫᱚ ᱢᱟᱜ ᱢᱚᱬᱮ ᱠᱚᱫᱚ ᱦᱩᱭᱩᱜ ᱠᱟᱱᱟ ᱡᱮᱢᱚᱱ᱾ ᱯᱮ ᱥᱮᱨᱢᱟ ᱪᱷᱟᱲᱟ ᱥᱮ ᱢᱚᱬᱮ ᱥᱮᱨᱢᱟ ᱪᱷᱟᱲᱟ ᱱᱚᱝᱠᱟ ᱞᱮ ᱢᱟᱜ ᱢᱚᱲᱮᱜ ᱜᱮᱭᱟ ᱟᱨᱠᱤ᱾
ᱚ
ᱟᱨ ᱚᱱᱟ ᱡᱟᱦᱟᱸ ᱢᱟᱡᱷᱮ ᱨᱮ ᱚᱱᱟ ᱠᱚᱫᱚᱞᱮ ᱵᱟᱦᱟᱜ ᱜᱮᱭᱟ ᱟᱨ ᱟᱯᱮ ᱫᱚ᱾
ᱦᱮᱸ ᱟᱞᱮ ᱫᱚ᱾ ᱟᱞᱮᱚ ᱢᱚᱬᱮ ᱥᱮᱱᱢᱟ ᱯᱚᱨ ᱯᱚᱨ ᱞᱮ ᱢᱟᱜ ᱢᱚᱬᱮᱜ ᱜᱮᱭᱟ ᱟᱨᱠᱤ ᱵᱟᱦᱟ ᱫᱚ ᱯᱚᱛᱤ ᱵᱚᱪᱷᱚᱨ ᱜᱮ ᱦᱩᱭᱩᱜ ᱛᱟᱞᱮᱭᱟ᱾ ᱟᱫᱚ ᱢᱟᱜ ᱢᱚᱬᱮ ᱫᱚ ᱢᱚᱬᱮ ᱥᱮᱨᱢᱟ ᱯᱚᱨ ᱯᱚᱨ ᱞᱮ ᱢᱟᱜ ᱢᱚᱬᱮᱜᱼᱟ ᱟᱨᱠᱤ᱾ ᱛᱟᱞᱦᱮ ᱢᱟᱜ ᱢᱚᱬᱮ ᱠᱚᱨᱮ ᱫᱚ ᱪᱤᱞᱤ ᱫᱟᱲᱮ ᱠᱚᱯᱮ ᱮᱢ ᱵᱟᱲᱟ ᱠᱚᱜᱮᱭᱟ ᱟᱯᱮ ᱫᱚ᱾
ᱮ ᱢᱟᱜᱢᱚᱲᱮ ᱠᱚᱨᱮ ᱫᱚ ᱡᱟᱦᱟᱸ ᱡᱟᱦᱟᱸᱭᱟᱜ ᱡᱮᱢᱚᱱ ᱢᱟᱱᱮ ᱨᱚᱲ ᱠᱟᱫᱟ ᱠᱚ᱾ ᱚᱱᱠᱟ ᱢᱚᱛᱚ ᱫᱟᱲᱮ ᱠᱚ ᱮᱢᱟ ᱟᱨ ᱟᱛᱩ ᱠᱷᱚᱱ ᱫᱚ ᱡᱮᱢᱚᱱ ᱢᱟᱱᱮ ᱯᱟᱴᱷᱟ ᱠᱚ ᱮᱢ ᱠᱚᱜᱮᱭᱟ᱾
ᱚ ᱟᱸ ᱟᱞᱮ ᱥᱮᱫ ᱦᱚᱸ ᱚᱱᱠᱟ ᱟᱞᱮ ᱥᱮᱫ ᱦᱚᱸ ᱚᱱᱠᱟᱜᱮ᱾ ᱡᱟᱦᱟᱸᱭ ᱦᱚᱭᱛᱳ ᱡᱟᱦᱟᱸᱭ ᱠᱚ ᱵᱟᱯᱞᱟᱭᱱᱟ ᱩᱱᱠᱩ ᱢᱟ ᱞᱟᱜᱟᱣ ᱠᱚᱜᱮ ᱡᱟᱦᱮᱨ ᱨᱮ᱾ ᱡᱮ ᱦᱮᱛᱩ ᱱᱟᱭᱠᱮ ᱵᱟᱯᱞᱟ ᱥᱚᱢᱚᱭ᱾ ᱯᱩᱡᱟᱹ ᱵᱟᱲᱟᱭ ᱜᱮᱭᱟ ᱛᱚ ᱚᱱᱟ ᱦᱤᱥᱟᱹ ᱛᱮ ᱩᱱᱠᱩ ᱫᱚ ᱢᱤᱫᱴᱟᱝ ᱡᱟᱦᱟᱱᱟᱜ ᱜᱮ ᱞᱟᱜᱟᱣ ᱠᱚᱣᱟ ᱩᱱᱠᱩ ᱫᱚ ᱵᱤᱥᱤ ᱥᱤᱢ ᱥᱟᱹᱲᱤ᱾ ᱠᱚᱜᱮ ᱠᱚ ᱮᱢ ᱵᱟᱲᱟ ᱟᱨ᱾ ᱟᱛᱩ ᱠᱷᱚᱱ ᱫᱚ ᱩᱱᱠᱩ ᱯᱟᱴᱟ ᱠᱚᱠᱚ ᱟᱨᱠᱤ ᱡᱚᱲᱟ ᱡᱚᱲᱟ ᱯᱤᱴᱟ ᱠᱚ ᱞᱟᱜᱟᱜ ᱜᱮᱭᱟ᱾
ᱦᱳᱭ ᱦᱳᱭ ᱯᱟᱴᱷᱟ ᱛᱟᱨᱯᱚᱨ ᱱᱚᱣᱟ ᱥᱤᱢ ᱠᱚ ᱦᱳᱭ ᱥᱮ᱾
ᱦᱮᱸ ᱥᱤᱢ ᱠᱚ ᱢᱟ ᱠᱚ ᱞᱟᱜᱟᱜ ᱠᱟᱱ ᱜᱮᱭᱟ ᱚᱱᱟ ᱦᱤᱥᱟᱹᱵ ᱛᱮᱢᱟ᱾ ᱟᱫᱚ ᱵᱟᱦᱟ ᱨᱮᱫᱚ ᱤᱭᱟᱹ ᱫᱚ ᱵᱟᱠᱚ ᱞᱟᱜᱟᱜ ᱜᱮᱭᱟ ᱩᱸ᱾ ᱯᱟᱴᱟ ᱠᱚᱫᱚ ᱵᱟᱠᱚ ᱞᱟᱜᱟᱜ ᱜᱮᱭᱟ ᱩᱱ ᱫᱚ ᱥᱩᱫᱷᱩ ᱥᱤᱢ ᱜᱮ ᱠᱤᱱᱛᱩ ᱢᱟᱜ ᱢᱚᱬᱮ ᱨᱮᱫᱚ ᱯᱟᱴᱟ ᱠᱚ ᱞᱟᱜᱟᱜ ᱜᱮᱭᱟ᱾
ᱦᱳᱭ ᱦᱳᱭ ᱢᱟᱜ ᱢᱚᱬᱮ ᱫᱚ ᱯᱟᱦᱴᱟ ᱫᱚᱠᱚ ᱞᱟᱜᱟᱜ ᱜᱮᱭᱟ᱾ ᱟᱨ ᱯᱟᱴᱷᱟ ᱵᱟᱝᱠᱷᱟᱱ ᱫᱚ ᱟᱵᱚ ᱫᱚ ᱢᱟᱜᱢᱚᱬᱮ ᱜᱮ ᱢᱟᱱᱮ ᱵᱟᱝ ᱯᱩᱨᱟᱹᱜ ᱛᱟᱵᱚᱱᱟ ᱦᱳᱭ ᱥᱮ᱾
ᱩᱸ ᱟᱫᱚ ᱟᱹᱰᱤᱜᱟᱱ ᱚᱱᱠᱟᱭ ᱢᱟᱜ ᱢᱚᱬᱮ ᱠᱚᱨᱮ ᱵᱟᱦᱟ ᱠᱚᱨᱮ ᱧᱮᱞ ᱵᱟᱲᱟ ᱦᱩᱭ ᱠᱟᱱᱟ ᱡᱮ ᱥᱩᱠᱨᱤ ᱠᱚᱦᱚᱸ ᱠᱚ᱾ ᱵᱚᱸᱜᱟ ᱠᱚᱜᱮᱭᱟ ᱛᱚ ᱟᱯᱮ ᱥᱮᱫ ᱫᱚ ᱚᱱᱟ ᱠᱚᱫᱚ ᱦᱩᱭᱩᱜ ᱵᱟᱲᱟᱜ ᱜᱮᱭᱟ ᱥᱮ ᱥᱩᱠᱨᱤ ᱠᱚ᱾
ᱮᱸ ᱥᱩᱠᱨᱤ ᱠᱚᱫᱚ ᱜᱚᱝᱠᱮ ᱟᱞᱮ ᱥᱮᱫ ᱫᱚ ᱥᱩᱠᱨᱤ ᱠᱚᱫᱚ ᱵᱟᱝᱜᱮ ᱥᱩᱠᱨᱤ ᱠᱚᱫᱚ ᱵᱟᱠᱚ᱾ ᱵᱚᱸᱜᱟ ᱨᱮᱫᱚ ᱢᱟᱱᱮ ᱡᱟᱦᱮᱨ ᱵᱚᱸᱜᱟ ᱫᱚ ᱵᱟᱠᱚ ᱜᱚᱡ ᱠᱚᱜᱮᱭᱟ ᱥᱩᱠᱨᱤ ᱠᱚᱫᱚ ᱢᱟᱱᱮ ᱡᱟᱦᱮᱨ᱾ ᱚᱠᱟ ᱠᱷᱟᱹᱞᱤ ᱥᱤᱢ ᱱᱩᱠᱩ ᱯᱟᱴᱷᱟ ᱜᱮ ᱚᱱᱟ ᱠᱷᱟᱱ ᱜᱮ ᱟᱞᱮ ᱫᱚ ᱦᱩᱭᱩᱜ ᱛᱟᱞᱮᱭᱟ ᱟᱨ ᱚᱱᱠᱟ ᱵᱚᱸᱜᱟ ᱠᱚᱫᱚ ᱵᱟᱠ᱾ ᱵᱟᱠᱚ ᱞᱟᱹᱭ ᱠᱟᱫᱟ ᱡᱮ ᱥᱩᱠᱨᱤ ᱠᱚ ᱞᱟᱜᱟᱜᱼᱟ ᱢᱮᱱᱛᱮ᱾ ᱡᱩᱫᱤ ᱡᱟᱦᱟᱸ ᱛᱤᱥ ᱡᱩᱫᱤ ᱠᱚ ᱞᱟᱹᱭ ᱠᱷᱟᱱ ᱛᱟᱦᱚᱞᱮ ᱥᱩᱠᱨᱤ ᱦᱚᱸ ᱠᱚᱨᱟᱣ ᱠᱚ ᱦᱩᱭᱩᱜᱼᱟ᱾
ᱚᱱᱠᱚ ᱟᱹᱰᱤ ᱠᱚᱢ ᱟᱹᱰᱤ ᱚᱱᱠᱟ ᱪᱟᱞᱟᱣ ᱵᱟᱲᱟ ᱦᱩᱭ ᱠᱟᱱᱟ ᱛᱚ ᱟᱹᱰᱤ ᱡᱟᱭᱜᱟ ᱠᱚᱨᱮ ᱜᱮ ᱚᱱᱠᱟᱭ᱾ ᱢᱟᱱᱮ ᱧᱮᱞ ᱵᱟᱲᱟ ᱦᱩᱭ ᱟᱠᱟᱱᱟ ᱡᱮ ᱥᱩᱠᱨᱤ ᱠᱚᱦᱚᱸ ᱠᱚ ᱵᱚᱸᱜᱟᱭᱮᱫ ᱠᱚᱣᱟ᱾
ᱟᱪᱪᱷᱟ ᱟᱪᱪᱷᱟ
ᱩᱸ
ᱮ ᱛᱟᱦᱚᱞᱮ ᱟᱯᱮ ᱢᱟᱱᱮ ᱟᱯᱮᱴᱷᱮᱱ ᱦᱚᱸ ᱛᱟᱞᱦᱮ ᱚᱱᱠᱟ ᱜᱮ ᱥᱩᱠᱨᱤ ᱠᱚᱠᱚ ᱵᱚᱸᱜᱟ ᱠᱚᱣᱟ ᱥᱮ ᱪᱮᱫ?
ᱵᱟᱝ ᱟᱞᱮ ᱴᱷᱮᱱ ᱫᱚ ᱵᱟᱝ ᱵᱟᱝ ᱦᱩᱭ ᱟᱠᱟᱱᱟ, ᱟᱞᱮ ᱯᱟᱥᱟᱯᱟᱥᱤ ᱠᱤᱪᱷᱩ ᱡᱟᱭᱜᱟ ᱠᱚ ᱢᱮᱱᱟᱜ ᱜᱮᱭᱟ ᱟᱨᱠᱤ᱾ ᱛᱚ ᱚᱱᱟ ᱠᱚᱨᱮᱜ ᱫᱚ ᱥᱩᱠᱨᱤ ᱠᱚ ᱜᱟᱹᱭ ᱠᱚ ᱢᱟᱱᱮ ᱵᱚᱸᱜᱟ ᱠᱚ ᱜᱮᱭᱟᱠᱚ᱾
ᱟᱪᱪᱷᱟ ᱟᱪᱪᱷᱟ ᱦᱳᱭ ᱦᱳᱭ ᱚᱝ ᱡᱟᱫᱚ ᱟᱸᱡᱚᱢ ᱦᱩᱭ ᱠᱟᱱᱟ ᱜᱟᱹᱭ ᱠᱚ ᱰᱟᱝᱨᱟ ᱠᱚ, ᱟᱫᱚ ᱢᱟᱱᱮ ᱚᱱᱟ ᱥᱩᱠᱨᱤ ᱫᱚ ᱟᱸᱡᱚᱢ ᱵᱟᱝ ᱦᱩᱭ ᱠᱟᱱᱟ ᱱᱚᱣᱟ ᱠᱚᱨᱮ ᱫᱚ᱾ ᱦᱩᱸ ᱟᱫᱚ ᱱᱚᱜ-ᱚᱭ ᱥᱩᱠᱨᱤ ᱠᱟᱛᱷᱟ ᱫᱚ ᱟᱹᱵᱤᱱ ᱴᱷᱮᱱ ᱜᱮᱞᱤᱧ ᱟᱸᱡᱚᱢ ᱠᱮᱫᱟ ᱟᱨᱠᱤ᱾
ᱦᱚᱸ ᱵᱟ ᱟᱹᱞᱤᱧ ᱫᱚ ᱧᱮᱞ ᱦᱚᱸᱞᱤᱧ ᱧᱮᱞ ᱠᱟᱫᱟ ᱟᱨᱠᱤ᱾ ᱟᱫᱚ ᱚᱱᱟ ᱚᱱᱟ ᱥᱩᱠᱨᱤ ᱡᱤᱞ ᱡᱩᱫᱤ ᱥᱩᱠᱨᱤ ᱡᱩᱫᱤ ᱵᱚᱸᱜᱟᱭ ᱦᱩᱭᱩᱜ-ᱟ ᱛᱚ ᱡᱤᱞ ᱟᱹᱰᱤᱜᱟᱱ ᱦᱩᱭᱩᱜ ᱜᱮᱭᱟ ᱥᱮ᱾ ᱛᱚ ᱚᱱᱟ ᱡᱤᱞ ᱠᱚᱫᱚ ᱟᱭᱳ ᱦᱚᱲ ᱠᱚᱫᱚ ᱵᱟᱠᱚ ᱡᱚᱢ ᱦᱚᱪᱚ ᱟᱠᱚᱣᱟ ᱟᱵᱟᱨ, ᱡᱟᱦᱟᱸᱢ ᱡᱚᱢᱟ ᱡᱷᱚᱛᱚ ᱚᱸᱰᱮ ᱡᱟᱦᱮᱨ ᱠᱚᱨᱮ ᱜᱮ ᱡᱚᱢ ᱪᱟᱵᱟ ᱠᱟᱛᱮᱫ ᱵᱟᱢ ᱡᱚᱢ ᱪᱟᱵᱟ ᱫᱟᱲᱮᱭᱟᱜ ᱠᱷᱟᱱ ᱫᱚ ᱚᱱᱟ ᱠᱚᱨᱮᱜ ᱛᱚᱯᱟ ᱦᱚᱴᱚ ᱠᱟᱜ ᱦᱩᱭᱩᱜ-ᱟ ᱟᱨᱠᱤ᱾ ᱚᱲᱟᱜ ᱟᱹᱜᱩ ᱠᱚᱫᱚ ᱵᱟᱭ ᱜᱟᱱᱚᱜ ᱜᱮᱭᱟ ᱚᱱᱟ ᱠᱚᱫᱚ᱾
ᱟᱪᱪᱷᱟ ᱟᱪᱪᱷᱟ, ᱟᱨ ᱛᱟᱦᱚᱞᱮ ᱤᱭᱟᱹ ᱜᱚᱝᱠᱮ ᱟᱯᱮ ᱥᱮᱫ ᱫᱚ ᱢᱟᱱᱮ ᱛᱤᱱ ᱫᱤᱱ ᱫᱷᱚᱨᱮ ᱯᱮ ᱤᱭᱟᱹᱜ ᱜᱮᱭᱟ, ᱢᱟᱱᱮ ᱢᱟᱜ ᱢᱚᱬᱮ ᱫᱚ ᱛᱤᱱ ᱛᱤᱱ ᱫᱤᱱ ᱫᱷᱚᱨᱮ ᱦᱩᱭᱩᱜ ᱛᱟᱯᱮᱭᱟ?
ᱢᱟᱜ ᱢᱚᱬᱮ ᱫᱚ ᱢᱤᱫ ᱫᱤᱱ ᱞᱮ ᱩᱢᱩᱜ-ᱟ᱾ ᱩᱢ, ᱥᱟᱨᱫᱤ, ᱟᱨ ᱵᱟᱥᱠᱮ ᱯᱮ ᱫᱤᱱ ᱟᱨᱠᱤ᱾
ᱟᱪᱪᱷᱟ ᱟᱪᱪᱷᱟ, ᱛᱟᱦᱚᱞᱮ ᱜᱚᱝᱠᱮ ᱤᱭᱟᱹ
ᱦᱮᱸ ᱟᱞᱮ ᱫᱚ ᱩᱢ ᱦᱤᱞᱚᱜ ᱫᱚ, ᱮᱸ ᱩᱢ ᱦᱤᱞᱚᱜ ᱫᱚ ᱡᱟᱦᱮᱨ ᱠᱚᱞᱮ ᱵᱟᱜᱟ ᱵᱟᱜᱤ ᱠᱮᱫᱟ ᱠᱟᱹᱴᱤᱡ ᱟᱨ ᱧᱤᱫᱟᱹ ᱫᱚ ᱨᱩᱢ ᱰᱟᱠᱟᱣ ᱦᱩᱭᱩᱜ-ᱟ᱾ ᱵᱚᱸᱜᱟ ᱠᱚ ᱵᱩᱨᱩ ᱠᱚᱞᱮ ᱟᱹᱜᱩ ᱠᱚᱣᱟ ᱡᱮ ᱧᱮᱞ ᱯᱮ ᱪᱮᱫ ᱞᱮᱠᱟ ᱞᱮ ᱵᱮᱱᱟᱣ ᱠᱟᱫᱟ ᱟᱨᱠᱤ ᱤᱱᱠᱟᱹ, ᱛᱟᱨᱯᱚᱨᱮ ᱥᱟᱹᱨᱤᱫᱤ ᱦᱤᱞᱳᱜ ᱫᱚ ᱯᱮᱲᱟ ᱯᱟᱹᱦᱲᱟᱹ ᱠᱚ ᱠᱚ ᱦᱤᱡᱩᱜ-ᱟ, ᱛᱚ ᱮᱱᱮᱡ ᱥᱮᱨᱮᱧ ᱦᱩᱭᱩᱜ-ᱟ ᱵᱚᱸᱜᱟ ᱵᱩᱨᱩ ᱦᱩᱭᱩᱜ-ᱟ ᱡᱟᱦᱮᱨ ᱨᱮ ᱟᱨ ᱵᱟᱥᱠᱮ ᱦᱤᱞᱚᱜ ᱫᱚ ᱨᱟᱹᱥᱠᱟᱹ ᱵᱟᱲᱟ ᱟᱨᱠᱤ ᱦᱟᱺᱰᱤ ᱵᱟᱲᱟ ᱠᱚ ᱧᱩ ᱵᱟᱲᱟ ᱠᱟᱛᱮᱫ ᱟᱨᱠᱤ ᱤᱱᱠᱟᱹ, ᱟᱯᱮ ᱥᱮᱫ ᱫᱚ?
ᱦᱮᱸ ᱟᱞᱮ ᱥᱮᱫ ᱦᱚᱸ ᱚᱱᱠᱟ ᱜᱮ ᱡᱮ ᱩᱢ ᱩᱢ ᱦᱤᱞᱚᱜ ᱫᱚ ᱢᱟᱱᱮ ᱥᱮᱛᱟᱜ ᱠᱷᱚᱱ ᱜᱮ ᱛᱳᱲᱡᱳᱲ ᱞᱮ ᱞᱟᱜᱟᱣ ᱠᱚᱣᱟ ᱚᱱᱟ ᱠᱚ ᱟᱞᱮ ᱥᱮᱫ ᱫᱚ ᱥᱟᱨᱡᱚᱢ ᱫᱟᱨᱮ ᱠᱚᱫᱚ ᱵᱟᱹᱱᱩᱜ-ᱟ ᱛᱚ ᱡᱮ ᱟᱵᱚ ᱫᱚ ᱥᱟᱱᱛᱟᱲ ᱫᱚ ᱥᱟᱨᱡᱚᱢ ᱫᱟᱨᱮ ᱨᱮᱵᱚᱱ ᱵᱚᱸᱜᱟᱭ ᱜᱮᱭᱟ ᱥᱮ᱾ ᱛᱟᱦᱞᱮ ᱥᱟᱨᱡᱚᱢ ᱫᱟᱨᱮ ᱠᱚᱫᱚ ᱵᱟᱹᱱᱩᱜ-ᱟ ᱛᱟᱦᱚᱞᱮ ᱵᱤᱨ ᱥᱮᱫ ᱞᱮ ᱪᱟᱞᱟᱜ-ᱟ ᱥᱟᱨᱡᱚᱢ ᱯᱚᱦᱟ ᱠᱚᱞᱮ ᱢᱟᱜ ᱟᱹᱜᱩᱭᱟ ᱟᱫᱚ ᱚᱱᱟ ᱠᱚᱜᱮ ᱞᱮ ᱵᱤᱫ ᱛᱮ ᱚᱱᱟ ᱨᱮᱞᱮ ᱵᱚᱸᱜᱟᱭᱟ ᱩᱢ ᱦᱤᱞᱚᱜ ᱟᱨ ᱚᱱᱟ ᱡᱟᱦᱟᱸ ᱠᱚᱞᱮ ᱥᱟᱯᱟᱭ ᱜᱮᱭᱟ ᱟᱨ ᱛᱨ ᱯᱚᱨᱮ ᱟᱫᱚ ᱥᱟᱨᱫ ᱢᱟᱱᱮ ᱚᱱᱠᱟ ᱜᱮ ᱠᱩᱞᱤ ᱠᱚᱣᱟᱞᱮ ᱡᱮ ᱵᱚᱸᱜᱟ ᱠᱚ ᱡᱮ ᱱᱚᱣᱟ ᱠᱚ ᱡᱚᱛᱚ ᱴᱷᱤᱠ ᱜᱮᱛᱟᱞᱮᱭᱟ ᱛᱚ,
ᱟᱫᱚ ᱩᱱᱠᱩ ᱦᱚᱸ ᱡᱩᱫᱤ ᱴᱷᱤᱠ ᱜᱮ ᱡᱩᱫᱤ ᱠᱚ ᱧᱮᱞ ᱠᱮᱫᱟ ᱩᱱᱠᱩ ᱡᱷᱚᱛᱚ ᱠᱚ ᱧᱮᱞᱟ ᱛᱚ, ᱛᱟᱦᱞᱮ ᱴᱷᱤᱠ ᱜᱮ ᱠᱚ ᱧᱮᱞᱟ ᱛᱟᱦᱚᱞᱮ ᱟᱫᱚ ᱚᱱᱟ ᱥᱟᱹᱨᱫᱤ ᱦᱤᱞᱚᱜ ᱫᱚ ᱯᱩᱡᱟᱹ ᱯᱟᱥᱟ ᱦᱩᱭᱩᱜ-ᱟ, ᱦᱮᱸᱥᱮ, ᱟᱫᱚ ᱚᱱᱟ ᱯᱩᱡᱟᱹ ᱯᱟᱥᱟ ᱦᱩᱭ ᱯᱚᱨᱮ ᱡᱟᱦᱼᱼ ᱦᱟᱸ ᱜᱮ ᱡᱟᱦᱟᱸ ᱠᱚ ᱚᱸᱵᱮ ᱢᱟᱱᱮ ᱯᱨᱚᱥᱟᱫ ᱟᱨᱠᱤ, ᱡᱟ ᱜᱮ ᱥᱤᱢ, ᱯᱟ
ᱦᱮᱸ, ᱦᱮᱸ ᱟᱨᱠᱤ ᱥᱩᱲᱟᱹ ᱦᱩᱭᱩᱜ ᱜᱮᱭᱟ ᱟᱨᱠᱤ, ᱟᱞᱮ ᱥᱮᱫ ᱫᱚ ᱥᱩᱲ ᱲᱟᱹ ᱦᱩᱭᱩᱜ ᱜᱮᱭᱟ ᱟᱨᱠᱤ ᱟᱫᱚ ᱟᱯᱮ ᱥᱮᱫ ᱪᱮᱫ ᱞᱮᱠᱟ ᱟᱨᱠᱤ᱾
ᱦᱳᱭ ᱦᱳᱭ ᱟᱨ ᱵᱟᱝ ᱵᱟᱝ ᱟᱞᱮ ᱦᱚᱸ ᱢᱟᱱᱮ, ᱦᱮᱸ ᱥᱩᱲᱟᱹ ᱦᱚᱸ ᱦᱩᱭᱩᱜ ᱜᱮᱭᱟ ᱟᱨ ᱠᱚ ᱞᱮᱴᱚᱭ ᱜᱮᱭᱟ ᱠᱚ᱾
ᱚ ᱦᱮ ᱞᱮᱴᱚ ᱦᱚᱸ ᱦᱳᱭᱳᱜ ᱜᱮᱭᱟ ᱥᱩᱲᱟᱹ ᱟᱨ ᱞᱮᱴᱚ ᱜᱮ᱾ ᱟᱨ ᱟᱹᱰᱤᱜᱟᱱ ᱡᱟᱦᱮᱨ ᱨᱮ ᱦᱮᱛᱟᱨ ᱧᱮᱞᱚᱜ ᱠᱟᱱᱟ ᱡᱮ, ᱢᱟᱱᱮ ᱪᱷᱟᱛᱤᱠ ᱠᱚ ᱞᱮᱠᱟ ᱡᱟᱦᱟᱸ ᱟ ᱤᱭᱟᱹᱭ ᱫᱟᱠᱚ᱾ ᱦᱩᱸᱜ ᱡᱟᱦᱟᱸ ᱯᱨᱚᱥᱟᱫᱽ ᱠᱚ ᱵᱷᱚᱜᱽ ᱠᱚ ᱵᱮᱱᱟᱣ ᱫᱟᱵᱚᱱ᱾ ᱛᱟᱵᱮᱱ ᱠᱚᱛᱮ ᱠᱟᱭᱨᱟ ᱠᱚᱛᱮ ᱡᱟᱦᱟᱱᱟᱜ ᱠᱚ ᱞᱟᱜᱟᱜ ᱜᱩᱲ ᱠᱚᱛᱮ᱾ ᱛᱩ ᱚᱝᱱᱠᱟ ᱟᱹᱰᱤ ᱡᱟᱦᱮᱨ ᱨᱮ ᱧᱮᱞᱚᱜ ᱠᱟᱱᱟ ᱟᱨᱠᱤ ᱦᱳᱭᱳᱜ ᱠᱟᱱᱟ ᱛᱳ ᱟᱯᱮ ᱥᱮᱫ ᱫᱚ ᱚᱱᱠᱟ ᱜᱮ ᱦᱳᱭᱳᱜ ᱠᱟᱱᱟ ᱥᱮ ᱵᱟᱝ? ᱚᱱᱟᱠᱚ,
ᱚᱱᱠᱟ ᱫᱚ ᱜᱚᱢᱠᱮ ᱪᱮᱜ ᱞᱤᱧ ᱢᱮᱱᱟ ᱢᱟᱱᱮ ᱟᱞᱮ ᱡᱟᱦᱟᱸ, ᱢᱚᱬᱮ ᱦᱚᱲ ᱠᱷᱚᱱ ᱡᱟᱦᱟᱸ ᱟᱹᱛᱩ ᱢᱚᱬᱮ ᱦᱚᱲ ᱠᱷᱚᱱ ᱡᱟᱦᱟᱸ ᱯᱩᱡᱟᱹ ᱦᱳᱭᱳᱜ-ᱟ ᱚᱱᱟ ᱯᱩᱡᱟᱹ ᱨᱮᱫᱚ, ᱢᱟᱱᱮ ᱤᱭᱟᱹ ᱫᱚ ᱵᱟᱝ ᱞᱟᱜᱟᱜ-ᱟ ᱡᱟᱦᱟᱸ ᱛᱟᱵᱮᱱ ᱠᱚ ᱦᱮᱸᱥᱮ ᱛᱟᱵᱮᱱ ᱠᱚ, ᱠᱚ ᱟᱛᱮ ᱚᱱᱟ ᱠᱚᱫᱚ ᱵᱟᱝ ᱦᱳᱭᱳᱜ ᱜᱮᱭᱟ ᱢᱟᱱᱮ ᱡᱟᱦᱟᱸᱭ ᱠᱚ ᱡᱟᱦᱟᱱᱟᱜ ᱠᱚ ᱨᱚᱲ ᱵᱟᱲᱟ ᱠᱟᱫᱟ ᱵᱚᱸᱜᱟ ᱵᱩᱲᱩ ᱴᱷᱮᱝ ᱦᱮᱸᱥᱮ ᱩᱱᱠᱩ ᱡᱚᱠᱷᱚᱱ ᱚᱱᱟ ᱢᱟᱱᱮ ᱯᱩᱡᱟᱹ ᱡᱚᱠᱷᱚᱱ ᱠᱚ ᱮᱢᱟ, ᱚᱱᱟ ᱥᱩᱢᱚᱭ ᱚᱱᱟ ᱛᱟᱵᱮᱱ ᱠᱚᱫᱚ ᱠᱚ ᱟᱹᱜᱩᱭ ᱜᱮᱭᱟ ᱟᱨ ᱚᱱᱟ ᱠᱚᱜᱮ ᱠᱚ ᱵᱚᱸᱜᱟᱭ ᱜᱮᱭᱟ ᱟᱨᱠᱤ᱾ ᱡᱮ ᱟᱞᱟᱫᱟ ᱵᱷᱟᱵᱽ ᱛᱮ ᱢᱟᱱᱮ ᱢᱚᱬᱮ ᱦᱚᱲ ᱛᱚᱨᱚᱯ ᱠᱷᱚᱱ ᱫᱚ ᱚᱱᱟ ᱠᱚᱫᱚ ᱵᱟᱝ ᱦᱩᱭᱩᱜ ᱜᱮᱭᱟ᱾
ᱛᱳ ᱚᱝᱠᱟᱜᱮ, ᱠᱤᱪᱷᱩ ᱫᱤᱱ ᱞᱟᱦᱟ ᱢᱟᱜ ᱢᱚᱬᱮ ᱠᱚ ᱦᱩᱭᱱᱟ ᱛᱚ ᱚᱱᱠᱟ ᱪᱟᱞᱟᱣ ᱦᱩᱭᱞᱮᱱᱟ ᱢᱮᱫᱴᱟᱱ ᱡᱟᱭᱜᱟ ᱨᱮ ᱛᱳ, ᱚᱱᱠᱟ ᱡᱟᱭᱜᱟᱨᱮᱵ ᱡᱟᱦᱮ ᱨᱮ ᱪᱟᱞᱟᱣ ᱠᱟᱛᱮᱜ ᱧᱮᱞ ᱦᱩᱭ ᱱᱟ ᱡᱮ ᱚᱱᱠᱟ᱾ ᱵᱷᱳᱜᱽ ᱠᱚᱠᱚ ᱮᱢᱟᱜ ᱵᱚᱱᱟ ᱪᱷᱟᱹᱛᱤᱠ ᱠᱚ ᱞᱮᱠᱟ ᱟᱨᱠᱤ ᱛᱟᱵᱮᱱ ᱠᱚ ᱜᱩᱲ ᱠᱚ ᱢᱮᱥᱟ ᱠᱟᱛᱮᱫ ᱡᱟᱦᱟ ᱵᱷᱩᱠ ᱠᱚ ᱵᱮᱱᱟᱣ ᱮᱜ-ᱜᱮᱭᱟ ᱡᱚᱢ ᱵᱟᱲᱟ ᱠᱟᱫᱟ ᱵᱚᱱ ᱛᱚ ᱚᱱᱠᱟ᱾ ᱠᱚ ᱮᱢᱟᱜ ᱞᱮᱭᱟ ᱛᱚ ᱚᱸᱰᱮ ᱜᱮ ᱚᱱᱠᱟ ᱧᱮᱞ ᱦᱩᱭᱱᱟ ᱠᱟᱹᱴᱤᱡ ᱟᱞᱟᱫᱟ ᱧᱚᱜ ᱛᱚ ᱚᱱᱟ ᱛᱮᱞᱤᱧ ᱠᱟᱹᱴᱤᱡ ᱞᱤᱧ ᱠᱩᱞᱤ ᱠᱮᱫ ᱵᱤᱱᱟ ᱟᱨᱠᱤ᱾ ᱟᱯᱮ ᱥᱮ ᱯᱟᱪᱮ ᱦᱳᱭᱳᱜ ᱜᱮᱭᱟ?
ᱵᱟᱝ ᱵᱟᱝ ᱚᱱᱠᱟ ᱫᱚ ᱵᱟᱝ ᱦᱳᱭᱳᱜ ᱜᱮᱭᱟ ᱡᱟᱦᱟᱸ ᱞᱟᱹᱭ ᱠᱮᱫ ᱡᱟᱦᱟᱸᱭ ᱠᱚ, ᱡᱟᱦᱟᱸᱭ ᱠᱚ ᱨᱚᱲ ᱵᱟᱲᱟ ᱠᱟᱫᱟ ᱵᱚᱸᱜᱟ ᱵᱩᱲᱩ ᱠᱚᱴᱷᱮᱱ ᱩᱱᱠᱩ ᱜᱮ ᱡᱚᱠᱷᱚᱱ, ᱯᱩᱡᱟᱹ ᱡᱚᱠᱷᱚᱱ ᱠᱚ ᱢᱟᱱᱮ ᱡᱚᱠᱷᱚᱱ ᱠᱟᱹᱢᱤ ᱦᱳᱭᱳᱜ ᱛᱟᱠᱚᱣᱟ ᱦᱳᱭᱥᱮ ᱡᱚᱠᱷᱚᱱ ᱟᱫᱚ ᱯᱩᱡᱟᱹ ᱡᱚᱠᱷᱚᱱ ᱩᱱᱠᱩ ᱢᱟᱱᱮ ᱵᱚᱸᱜᱟ ᱠᱚ ᱡᱟᱦᱟᱸ ᱠᱚ ᱨᱚᱲ ᱠᱟᱜ ᱠᱚᱣᱟ ᱚᱱᱟ ᱠᱚ ᱡᱚᱠᱷᱚᱱ ᱠᱚ ᱮᱢ ᱦᱚᱴᱚ ᱠᱟᱜᱼᱟ ᱚᱱᱟ ᱥᱩᱢᱟᱹᱭ ᱜᱮ, ᱛᱟᱵᱮᱱ ᱠᱚ ᱢᱟᱱᱮ ᱜᱩᱲ ᱠᱚᱠᱚ ᱟᱹᱜᱩᱭᱟ ᱚᱱᱟ ᱠᱚᱜᱮ, ᱵᱚᱸᱜᱟ ᱠᱚ ᱮᱢᱟ ᱠᱚᱣᱟ ᱟᱨ ᱚᱱᱟᱜᱮ ᱠᱟᱹᱭ ᱠᱟᱹᱭ ᱫᱚᱠᱚ ᱦᱟᱹᱢᱤᱧ ᱫᱚᱠᱚ ᱦᱟᱹᱴᱤᱧ ᱟᱠᱚᱣᱟ ᱦᱮᱸ ᱥᱮ᱾ ᱟᱨ ᱡᱚᱠᱷᱚᱱ ᱱᱟᱭᱠᱮ ᱡᱚᱠᱷᱚᱱ ᱠᱚ ᱨᱩᱣᱟᱹᱲ ᱟᱹᱜᱩᱭᱮᱭᱟ ᱡᱟᱦᱮᱨ ᱠᱷᱚᱱ ᱡᱚᱠᱷᱚᱱ ᱚᱲᱟᱜ ᱛᱮᱠᱚ ᱟᱹᱜᱩᱭᱮᱭᱟ, ᱚᱱᱟ ᱥᱩᱢᱚᱭ ᱫᱚ ᱟᱯᱮ ᱫᱚ ᱪᱮ ᱞᱮᱠᱟ ᱢᱟᱱᱮ ᱱᱟᱭᱠᱮ ᱢᱟᱱᱮ ᱯᱩᱨᱟᱹ ᱜᱚᱴᱟ ᱟᱛᱳ ᱯᱮ ᱟᱥᱮᱱᱮᱭᱟ? ᱥᱮ ᱯᱩᱨᱟᱹ ᱥᱚᱡᱷᱮ ᱮᱠᱫᱚᱢ ᱱᱟᱭᱠᱮ ᱚᱲᱟᱜ ᱯᱮ ᱵᱟᱭᱮᱭᱟ?
ᱮᱥ ᱢᱟᱱᱮ ᱟᱞᱮ ᱛᱚ ᱟᱹᱰᱤ ᱢᱟᱨᱟᱝ ᱟᱛᱳ ᱛᱟᱞᱮ ᱟᱨ ᱡᱟᱷᱮᱨᱮ ᱫᱚ ᱢᱤᱫᱴᱟᱝ ᱢᱩᱪᱟᱹᱫ ᱥᱮᱫ ᱨᱮ ᱢᱮᱱᱟᱜᱼᱟ ᱯᱳᱭᱞᱳ ᱥᱮᱫ ᱨᱮ ᱟᱨᱠᱤ᱾ ᱛᱳ ᱡᱟᱦᱟᱸᱛ ᱛᱤᱱᱟᱹᱜ ᱱᱟᱭᱠᱮ ᱚᱲᱟᱜ ᱦᱤᱡᱩᱜ ᱛᱮ ᱡᱟᱦᱟᱸ ᱛᱤᱱᱟᱹᱜ ᱚᱲᱟᱜ ᱧᱟᱢᱚᱜᱼᱟ ᱩᱱᱟᱹᱜ ᱩᱱᱟᱹᱜ ᱚᱲᱟᱜ ᱨᱮᱫᱚ, ᱩᱱᱤ ᱠᱚ ᱫᱟᱨᱟᱢᱮᱭᱟ ᱥᱮ ᱡᱟᱸᱜᱟ ᱠᱚ ᱟᱹᱨᱩᱵᱮᱭᱟ ᱟᱨ, ᱠᱩᱲᱤ ᱦᱚᱯᱚᱱ ᱠᱚᱲᱟ ᱦᱚᱯᱚᱱ ᱠᱚᱫᱚ ᱮᱱᱮᱡ ᱮᱱᱮᱡ ᱛᱮ ᱫᱚᱱᱝ ᱫᱚᱱ-ᱫᱚᱱ ᱛᱮᱠᱚ ᱦᱤᱡᱩᱜ ᱜᱮᱭᱟ ᱡᱟᱦᱟᱸ ᱞᱮᱠᱟ ᱟᱵᱚ ᱵᱚᱱ ᱦᱤᱡᱩᱜ ᱜᱮᱭᱟ᱾
ᱟᱪᱪᱷᱟ᱾
ᱛᱚ ᱚᱝᱠᱟ ᱚᱝᱠᱟᱛᱮ ᱩᱱᱠᱩ ᱫᱚᱠᱚ ᱦᱤᱡᱩᱜᱼᱟ ᱟᱨ ᱱᱟᱭᱠᱮ ᱢᱟ ᱟᱹᱨᱩᱵ ᱟᱹᱜᱩᱭᱮᱭᱟᱠᱚ᱾ ᱛᱟᱯᱚᱨᱮ ᱟᱨᱠᱚ ᱡᱟᱦᱟᱸ ᱟᱭᱨᱮᱱ ᱥᱟᱯᱟᱵ ᱛᱮᱠᱚᱠᱚ ᱛᱟᱦᱮᱱ ᱜᱮᱭᱟ ᱩᱱᱠᱩ ᱠᱚᱠᱚ ᱟᱹᱨᱩᱵ ᱵᱟᱲᱟ ᱠᱚᱣᱟ ᱦᱤᱡᱩᱜ ᱟᱠᱚ ᱵᱚᱸᱜᱟ ᱵᱩᱨᱩ ᱠᱚ᱾ ᱯᱨᱚᱛᱤᱴᱤ ᱚᱲᱟᱜ ᱨᱮᱠᱚ ᱟᱹᱨᱩᱵ ᱠᱚᱣᱟ ᱢᱟᱱᱮ ᱱᱟᱭᱠᱮᱭᱟ ᱚᱲᱟᱜ ᱯᱚᱨᱡᱚᱱᱛᱚ ᱜᱮ ᱟᱨᱠᱤ᱾
ᱟᱪᱪᱷᱟ ᱟᱪᱪᱷᱟ ᱟᱪᱪᱷᱟ ᱡᱟᱦᱟᱸ ᱡᱟᱦᱟᱸ ᱧᱮᱞ ᱧᱟᱢᱚᱜ ᱠᱟᱱᱟ ᱡᱮ ᱱᱟᱭᱠᱮ ᱡᱚᱠᱷᱚᱱ, ᱢᱟᱱᱮ ᱵᱚᱱ ᱟᱹᱜᱩᱭᱮ ᱠᱟᱱᱟ ᱚᱱᱟ ᱫᱚ ᱢᱟᱱᱮ ᱛᱤᱧ ᱡᱚᱠᱷᱚᱱ ᱵᱚᱱ ᱟᱹᱜᱩᱭᱮ ᱠᱟᱱᱟ ᱡᱮ ᱚᱱᱟ, ᱥᱤᱧ ᱪᱟᱸᱫᱳ ᱛᱟᱦᱮᱸ ᱨᱮ ᱥᱮ ᱥᱤᱧ ᱪᱟᱸᱫᱳ ᱢᱟᱱᱮ ᱢᱩᱞᱩᱜ ᱯᱚᱨᱮ?
ᱟ ᱟᱞᱮ ᱥᱮᱫ ᱫᱚ ᱱᱚᱝᱠᱟ ᱜᱮ ᱢᱟᱱᱮ, ᱥᱤᱧ ᱪᱟᱸᱫᱳᱢ ᱢᱩᱞᱩᱜ ᱯᱚᱨᱮᱜᱮ ᱮᱤᱭᱟᱹ, ᱥᱤᱧ ᱪᱟᱸᱫᱳ ᱢᱩᱞᱩᱜ ᱯᱚᱨᱮ ᱜᱮ ᱟᱹᱜᱩᱭᱮ ᱦᱩᱭᱩᱜ ᱜᱮᱭᱟ ᱟᱨᱠᱤ᱾ ᱟᱛ ᱦᱮᱸ ᱟᱯᱮ ᱥᱮᱫᱚ ᱫᱚ?
ᱟᱞᱮᱥᱮᱫ ᱫᱚᱠᱚ ᱞᱟᱹᱭᱟ ᱛᱚ ᱡᱮ ᱥᱤᱧ ᱪᱟᱸᱫᱳ ᱡᱮᱢᱚᱱᱮ ᱛᱟᱦᱮᱱ ᱢᱟᱭ᱾ ᱦᱳᱭᱥᱮ ᱥᱤᱧ ᱪᱟᱸᱫᱚᱳᱭ ᱛᱟᱦᱮᱱ ᱯᱚᱨᱮᱜᱮ ᱟᱫᱚ ᱢᱟᱱᱮ ᱟᱞᱮ ᱫᱚ ᱢᱟᱱᱮ ᱡᱟᱷᱟ ᱠᱷᱚᱱ ᱞᱮ ᱩᱬᱳᱝ ᱦᱩᱭᱩᱜᱼᱟ ᱟᱨᱠᱤ ᱡᱟᱦᱟᱸᱭ ᱠᱷᱚᱱ ᱡᱟᱦᱟᱭ ᱱᱟᱭᱠᱮ ᱛᱟᱞᱮ᱾ ᱩᱱᱫᱚ ᱡᱟᱦᱮᱨ ᱠᱷᱚᱱᱚ ᱩᱰᱩᱠ ᱦᱩᱭᱩᱜᱼᱟ ᱚᱱᱟ ᱥᱤᱧ ᱪᱟᱸᱫᱳ ᱢᱟᱱᱮ ᱛᱟᱦᱮᱸ ᱛᱟᱦᱮᱸ ᱠᱷᱟᱱ ᱰᱩᱵᱩᱡ ᱰᱩᱵᱩᱡ ᱥᱚᱢᱚᱭ ᱟᱨᱠᱤ᱾ ᱟᱨ ᱛᱟᱦᱚᱞᱮ ᱟᱫᱚ ᱠᱚ ᱦᱤᱡᱩᱜᱼᱟ ᱜᱚᱴ ᱴᱟ ᱢᱟᱱᱮ ᱜᱚᱴᱟ ᱟᱛᱩ ᱞᱮ ᱠᱩᱲᱟᱹᱣᱮᱭᱟ ᱟᱨᱠᱤ ᱢᱟᱱᱮ ᱡᱟᱸᱜᱟ ᱠᱚ ᱟᱵᱩᱜ ᱠᱚᱣᱟ ᱠᱚ᱾ ᱵᱚᱸᱜᱟ ᱠᱚᱦᱚᱸ ᱠᱚ ᱟᱹᱜᱵᱩ ᱠᱚᱣᱟ ᱦᱳᱭᱥᱮ᱾ ᱚᱱᱠᱟ ᱚᱱᱠᱟᱛᱮ ᱟᱫᱚ ᱡᱟᱦᱟᱸᱭ ᱠᱚ ᱢᱟᱱᱮ ᱤᱭᱟᱹ ᱱᱟᱭᱠᱮ ᱚᱲᱟᱜ ᱠᱚ ᱵᱟᱭ ᱠᱚᱣᱟ᱾ ᱱᱟᱭᱠᱮ ᱚᱲᱟᱜ ᱠᱚ ᱵᱟᱭ ᱠᱟᱛᱮᱮᱫ ᱟᱨ ᱛᱟᱦᱚᱞᱮ ᱚᱸᱰᱮ ᱜᱮ ᱟ ᱥᱤᱢᱟᱹᱱ ᱵᱟᱲᱟ ᱠᱟᱛᱮᱜ ᱟᱫᱚ ᱛᱟᱦᱞᱮ ᱤᱭᱟᱹᱭ ᱜᱮᱭᱟ ᱠᱚ ᱢᱟᱱᱮ ᱞᱟᱜᱽᱲᱮ ᱠᱚᱠᱚ ᱮᱱᱮᱡ ᱠᱮᱭᱟ ᱦᱩᱭᱥᱮ᱾ ᱟᱨ ᱛᱟᱦᱞᱮ ᱟᱯᱮ ᱥᱮᱫ ᱫᱚ ᱛᱟᱦᱞᱮ ᱚᱱᱟ ᱞᱟᱜᱽᱲᱮ ᱠᱚᱠᱚ ᱮᱱᱮᱡ ᱜᱮᱭᱟ ᱥᱮ ᱵᱟᱝ?
ᱦᱮᱸ ᱞᱟᱜᱽᱲᱮ ᱠᱚ ᱮᱱᱮᱡ ᱦᱩᱭᱩᱜ ᱜᱮᱭᱟ, ᱯᱩᱨᱟᱹ ᱢᱤᱫ ᱧᱤᱫᱟᱹ ᱜᱮ ᱯᱨᱟᱭ ᱮᱱᱮᱡ ᱦᱩᱭᱩᱜ ᱜᱮᱭᱟ ᱟᱞᱮ ᱥᱮᱫ ᱦᱚᱸ᱾ ᱢᱟᱱᱮ ᱤᱱᱟᱹ ᱦᱩᱭᱩᱜ ᱜᱮᱭᱟ ᱛᱟᱨᱯᱚᱨᱮᱨ ᱫᱤᱱ ᱦᱚᱸ ᱮᱱᱮᱡ ᱦᱩᱭᱩᱜ ᱜᱮᱭᱟ ᱯᱨᱟᱭ ᱚᱱᱠᱟ ᱚᱱᱠᱟ ᱵᱟᱨ ᱯᱮ ᱫᱤᱱ ᱫᱚ ᱯᱩᱨᱟᱹ ᱮᱱᱮᱡ ᱦᱩᱭᱩᱜ ᱜᱮᱭᱟ᱾ ᱟᱨ ᱵᱟᱥᱠᱮ ᱨᱮᱢᱟ ᱦᱳᱭᱳᱜ ᱜᱮᱭᱟ᱾